ᱦᱳᱭ ᱡᱚᱦᱟᱨ ᱡᱚᱦᱟᱨ
ᱪᱮᱫ ᱞᱮᱠᱟ ᱢᱮᱱᱟᱜ ᱢᱮᱭᱟ,
ᱢᱚᱡᱽ ᱜᱮ ᱟᱯᱮ ᱜᱮ,
ᱟᱞᱮ ᱦᱚᱸ ᱢᱚᱡᱽ ᱜᱮ ᱱᱤᱛᱚᱜ ᱫᱚ ᱚᱠᱟᱨᱮ ᱢᱮᱱᱟᱜ ᱢᱮᱛᱮ
ᱤᱧ ᱱᱤᱛᱚᱜ ᱱᱤᱛᱚᱜ ᱫᱚ ᱤᱧ ᱫᱚ ᱤᱭᱟᱹ ᱨᱮ ᱦᱤᱱᱟᱹᱧᱟ ᱚᱯᱷᱤᱥ ᱚᱯᱤᱥ ᱨᱮ ᱢᱟᱱᱮ ᱟᱞᱮᱭᱟᱜ ᱚᱯᱤᱥ ᱚᱱᱟ ᱡᱟᱦᱟᱸ ᱦᱳᱥᱴᱮᱞ ᱦᱮᱱᱟᱜ ᱚᱸᱰᱮ
ᱚᱸ
ᱦᱚᱭ
ᱚᱯᱷᱤᱥ ᱨᱮ ᱪᱮᱫ ᱠᱚᱢ ᱪᱮᱠᱟᱹ ᱵᱟ ᱚᱯᱤᱥ ᱨᱮᱫᱚ ᱪᱮᱫ ᱠᱚ ᱠᱟᱹᱢᱤ ᱵᱟᱲᱟᱭ ᱫᱟᱢ
ᱟᱞᱮ ᱫᱚ ᱚᱱᱟ ᱤᱭᱟᱹ ᱨᱮᱱᱟᱜ ᱜᱮ ᱚᱱᱟ ᱨᱮᱹᱞ ᱨᱮᱱᱟᱜ ᱡᱟᱦᱟᱸ ᱤᱭᱟᱹ ᱠᱚ ᱛᱟᱦᱮᱸᱱᱟ ᱴᱤᱠᱤᱴ ᱠᱚᱠᱚ ᱵᱩᱠᱤᱝ-ᱟ ᱥᱮ ᱚᱱᱟ ᱠᱚ ᱜᱮᱞᱮ ᱧᱮᱞ ᱵᱟᱲᱟᱭᱟ, ᱚᱱᱟ ᱠᱚᱜᱮᱞᱮ ᱠᱟᱹᱢᱤ ᱵᱟᱲᱟᱭᱟ ᱟᱨ ᱟᱯᱮ ᱫᱚ ᱪᱮᱫ ᱯᱮ ᱪᱤᱠᱟᱹᱭ ᱫᱟ
ᱪᱮᱫ ᱦᱚ ᱵᱟᱝ ᱱᱤᱛᱚᱜ ᱫᱚ ᱤᱧ ᱫᱚ ᱚᱲᱟᱜ ᱨᱮᱜᱮ ᱢᱤᱱᱟᱹᱧ ᱠᱟᱹᱫᱤᱧᱟ ᱚᱲᱟᱜ ᱨᱮᱜᱮ ᱡᱚᱛᱚ ᱦᱚᱲ ᱢᱮᱱᱟᱜ ᱞᱮᱭᱟ,
ᱚᱸ ᱪᱮᱫ ᱠᱚᱢ ᱪᱤᱠᱟ ᱵᱟᱲᱟᱭᱟ ᱟᱢ ᱫᱚ
ᱱᱤᱛᱚᱜ ᱚᱵᱫᱤ ᱫᱚ ᱤᱧ ᱫᱚ ᱚᱲᱟᱜ ᱨᱮᱜᱮ ᱢᱟᱱᱮ ᱯᱟᱲᱦᱟᱜ ᱠᱚᱧ ᱵᱟᱹᱜᱤ ᱠᱟᱜᱼᱟ ᱥᱮ ᱤᱧ ᱫᱚ ᱱᱤᱛᱚᱜ ᱫᱚ ᱚᱲᱟᱜ ᱨᱮᱜᱮ ᱢᱤᱱᱟᱹᱧ ᱠᱟᱹᱫᱤᱧᱟ ᱚᱲᱟᱜ ᱠᱚᱨᱮ ᱤᱧ ᱠᱟᱹᱢᱤ ᱵᱟᱲᱟᱭᱟ
ᱚᱸ ᱟᱪᱪᱷᱟ ᱚᱸ ᱛᱤᱱᱟᱹᱜ ᱥᱟᱺᱜᱤᱧ ᱮᱢ ᱚᱞᱚᱜ ᱯᱟᱲᱦᱟᱣ ᱟᱠᱟᱱᱟ᱾
ᱤᱧ ᱫᱚ ᱜᱮᱞ ᱪᱟᱱᱟᱪ ᱚᱵᱫᱤᱜᱤᱧ ᱯᱟᱲᱦᱟᱣ ᱟᱠᱟᱱᱟ ᱟᱨ ᱵᱟᱹᱧ ᱯᱟᱲᱦᱟᱣ ᱫᱟᱲᱮᱭᱟᱫ-ᱟ
ᱚᱸ ᱟᱪᱪᱷᱟ
ᱦᱩᱸ
ᱩᱸ ᱡᱚᱛᱚ ᱠᱟᱹᱢᱤ ᱜᱮᱢ ᱵᱟᱲᱟᱭᱟ ᱛᱚᱵᱮ
ᱦᱳᱭ ᱡᱚᱛᱚ ᱠᱟᱹᱢᱤ ᱜᱮ ᱪᱟᱥ ᱠᱟᱹᱢᱤ ᱠᱚᱫᱚ ᱡᱚᱛᱚᱜᱤᱧ ᱫᱟᱲᱮᱭᱟᱜ ᱜᱮᱭᱟ,
ᱚᱸ ᱟᱪᱪᱷᱟ ᱪᱟᱥ ᱠᱟᱹᱢᱤ ᱪᱮᱞᱠᱟ ᱵᱩᱱ ᱪᱟᱥ ᱞᱮᱠᱷᱟᱱ ᱪᱮᱞᱠᱟ ᱵᱟᱝ ᱪᱮᱜ ᱞᱮᱠᱟ ᱪᱟᱥ ᱞᱮᱠᱷᱟᱱ ᱵᱷᱟᱜᱤ ᱚᱨᱡᱚ ᱵᱷᱟᱹᱜᱤ ᱚᱨᱡᱚᱱ ᱧᱟᱢ ᱟᱵᱩᱱ ᱚᱱᱟ ᱤᱫᱤ ᱠᱟᱛᱮᱫ ᱛᱷᱚᱲᱟ ᱛᱚᱵᱮ ᱞᱟᱹᱭ ᱢᱮ ᱵᱷᱟᱜᱤ ᱠᱚᱜᱼᱟ ᱞᱟᱹᱭ ᱞᱮᱠᱷᱟᱱᱮᱢ,
ᱪᱟᱥ ᱤᱫᱤ ᱠᱟᱛᱮᱜ ᱫᱚ ᱢᱟᱱᱮ ᱟ ᱚᱲᱟᱜ ᱠᱚᱨᱮᱜᱤ ᱜᱟ ᱪᱷᱤ ᱠᱚᱫᱚ ᱠᱚ ᱟᱯᱷᱚᱨᱟ ᱥᱮ ᱵᱟᱵᱟ ᱛᱟᱠᱚ ᱜᱮ ᱦᱮᱸ ᱟᱫᱚ ᱱᱚᱝᱠᱟ ᱠᱟᱹᱢᱤ ᱜᱚᱲᱚ ᱥᱚᱢᱚᱭ ᱫᱚᱠᱚ ᱤᱫᱤᱭᱤᱧ ᱜᱤᱭᱟ ᱟᱨ ᱵᱷᱟᱜᱤ ᱪᱟᱥ ᱠᱟᱹᱢᱤ ᱵᱷᱟᱜᱤ ᱜᱮ ᱦᱩᱭ ᱛᱟᱞᱮᱜᱮ ᱦᱩᱲᱩ ᱪᱟᱣᱞᱮ ᱠᱚᱫᱚ ᱵᱷᱟᱜᱮ ᱜᱮ ᱦᱩᱭᱩᱜ ᱜᱮᱭᱟ ᱟᱨ ᱡᱚᱛᱚ ᱜᱮᱞᱮ ᱪᱟᱥ ᱜᱮᱭᱟ ᱢᱟᱱᱮ ᱤᱨᱭᱟᱹᱠᱚ, ᱦᱳᱲᱳ ᱪᱟᱣᱞᱤ ᱵᱟᱫᱽ ᱫᱤᱭᱟ ᱦᱚᱸ ᱥᱚᱵᱽᱡᱤ ᱠᱚ, ᱡᱟ ᱡᱚᱯᱟᱹᱛᱤ ᱚᱱᱟ ᱟᱲᱟᱜ ᱥᱟᱠᱟᱢ ᱚᱱᱟ ᱟᱨ ᱟᱹᱞᱩ ᱠᱚᱦᱚᱸ ᱥᱮ ᱢᱟᱹᱨᱤᱪ ᱠᱚ ᱡᱚᱛᱚ ᱜᱮᱞᱮ ᱪᱟᱥ ᱜᱮᱭᱟ ᱵᱟᱞᱮ ᱠᱤᱨᱤᱧ ᱜᱮᱭᱟ ᱵᱟᱡᱟᱨ ᱠᱷᱚᱱ ᱫᱚ-
ᱚ ᱟᱪᱪᱷᱟ ᱟᱪᱪᱷᱟ
ᱦᱩᱸ ᱛᱟᱦᱞᱮ ᱟᱯᱮ ᱫᱚᱯᱮ ᱪᱟᱥ ᱵᱲᱟᱭᱟ ᱥᱮ ᱵᱟᱝ,
ᱦᱳᱭ ᱟᱞᱮ ᱫᱚ ᱵᱟᱞᱮ ᱪᱟᱥᱟ ᱟᱞᱮ ᱫᱚ ᱮᱴᱟᱜ ᱦᱚᱲᱞᱮ ᱪᱟᱥ ᱦᱚᱪᱚ ᱠᱚᱜᱮᱭᱟ,
ᱚ
ᱦᱚᱭ ᱟᱞᱮ ᱢᱟ ᱱᱤᱛᱚᱜ ᱢᱟ ᱡᱚᱛᱚ ᱜᱮ ᱵᱟᱦᱨᱮ ᱠᱚᱨᱮᱜ ᱜᱮᱞᱮ ᱛᱟᱦᱮᱸᱱᱟ ᱥᱮ ᱮᱸᱰᱮᱠᱷᱟᱱ ᱚᱲᱟᱜ ᱨᱮᱫᱚ᱾ ᱚᱠᱚᱭ ᱪᱟᱥᱟᱭ ᱚᱱᱟ ᱠᱷᱟᱹᱛᱤᱨ,
ᱦᱩᱸ ᱵᱷᱟᱜᱮ ᱜᱮ ᱛᱟᱦᱞᱮ ᱫᱟᱬᱟᱱ ᱠᱚᱫᱚᱢ ᱠᱩᱥᱤᱭᱟᱜ ᱜᱮᱭᱟ ᱥᱮ ᱵᱟᱝ,
ᱤᱧ ᱫᱚ ᱠᱩᱥᱤᱭᱟᱜ-ᱤᱧ ᱤᱧ ᱫᱚ ᱫᱚᱢᱮ ᱟᱞᱮ ᱱᱚᱸᱰᱮ ᱠᱚ ᱤᱫᱤ ᱞᱮ ᱜᱮᱭᱟ ᱟᱞᱮᱭᱟᱜ ᱨᱮᱞ ᱨᱮᱭᱟᱜ ᱮᱢ ᱵᱟᱲᱟᱭ ᱜᱮᱭᱟ ᱥᱮ, ᱚᱱᱟ ᱯᱷᱤᱨᱤ ᱜᱮᱭᱟ ᱨᱮᱹᱞ ᱨᱮᱱᱟᱜ ᱫᱚ ᱪᱟᱞᱟᱜ ᱜᱮᱭᱟᱞᱮ ᱟᱞᱮ ᱫᱚ
ᱟᱣᱳ ᱛᱟᱦᱚᱞᱮ ᱤᱭᱟᱹ ᱦᱟᱡᱟᱨ ᱫᱩᱣᱟᱹᱨᱤᱢ ᱧᱮᱞ ᱠᱟᱜ-ᱟ ᱥᱮ ᱵᱟᱝ,
ᱦᱳᱭ ᱧᱮᱞ ᱟᱠᱟᱫ, ᱩᱱᱟᱹᱜ ᱫᱚ ᱵᱟᱝ ᱧᱮᱞ ᱠᱟᱫᱤᱧ ᱥᱮ ᱵᱟᱝ ᱦᱟᱯᱮ, ᱥᱟᱺᱜᱤᱧ ᱠᱷᱚᱱᱟᱜ ᱤᱧ ᱧᱮᱞ ᱟᱠᱟᱫᱼᱟ ᱥᱩᱨ ᱵᱟᱞᱮ ᱵᱚᱞᱚ ᱵᱟᱲᱟ ᱟᱠᱟᱱᱟ ᱵᱚᱞᱚ ᱫᱚ, ᱚ-ᱦᱚᱸ ᱟᱢ ᱮᱢ ᱧᱮᱞ ᱠᱟᱜ ᱥᱮ ᱵᱟᱝ-ᱟ?
ᱦᱳᱭ ᱦᱟᱡᱟᱨ ᱫᱩᱣᱟᱹᱨᱤ ᱫᱚ ᱟᱞᱮ ᱥᱩᱨ ᱜᱮᱭᱟ ᱥᱮ ᱟᱫᱚ ᱚᱸᱰᱮ ᱠᱷᱚᱱ ᱫᱚ ᱟᱞᱮ ᱫᱚᱞᱮ ᱪᱟᱞᱟᱜ ᱜᱮᱭᱟ ᱟᱨᱚ ᱥᱟᱺᱜᱤᱧ ᱥᱟᱺᱜᱤᱧ ᱦᱚᱲ ᱠᱚᱦᱚᱸ ᱠᱚ ᱦᱤᱡᱩᱜ ᱜᱮᱭᱟ᱾ ᱚᱱᱟ ᱦᱟᱡᱟᱨ ᱫᱩᱣᱟᱹᱨ ᱧᱮᱞ ᱫᱚ ᱟᱨ ᱵᱷᱟᱜᱤ ᱜᱮ ᱵᱩᱡᱷᱟᱹᱜ ᱜᱮᱭᱟ ᱪᱟᱞᱟᱣ ᱠᱟᱛᱮ ᱫᱚ
ᱚ ᱟᱪᱪᱷᱟ ᱦᱟᱡᱟᱨ ᱫᱩᱣᱟᱹᱨ ᱨᱮᱫᱚ ᱪᱮᱫ ᱠᱚ ᱦᱮᱱᱟᱜᱼᱟ ᱧᱮᱞ ᱡᱚᱝᱟᱱ ᱡᱤᱱᱤᱥ ᱠᱚᱫᱚ‍?
ᱧᱮᱞ ᱡᱚᱝ ᱡᱤᱱᱤᱥ ᱫᱚ ᱟᱭᱢᱟ ᱠᱤᱪᱷᱩ ᱜᱮ ᱢᱮᱱᱟᱜᱼᱟ ᱨᱟᱡᱟᱣᱟᱜ ᱡᱟᱦᱟᱸᱼᱼ ᱥᱟᱯᱲᱟᱣ ᱛᱮᱱᱟᱜ ᱜᱽᱚᱨᱚᱵ ᱠᱚ ᱥᱮ ᱢᱟᱨᱤ ᱢᱟᱨᱤ ᱯᱚᱭᱥᱟ ᱠᱚ ᱦᱟᱹᱛᱭᱟᱹᱨ ᱠᱚ ᱟᱭᱢᱟ ᱨᱚᱠᱚᱢ ᱞᱮᱠᱟᱱ ᱡᱤᱱᱤᱥ ᱫᱚ ᱢᱮᱱᱟᱜ ᱜᱮᱭᱟ᱾
ᱡᱟᱦᱟᱸ ᱟᱭᱟᱜ ᱥᱟᱯᱟᱵ ᱠᱚ ᱛᱟᱦᱮᱸ ᱠᱟᱱᱟ ᱚᱱᱟ ᱠᱚ ᱡᱚᱛᱚ ᱞᱮᱠᱟᱱᱟᱜ ᱦᱮᱱᱟᱜᱼᱟ
ᱦᱳᱭ ᱡᱚᱛᱚ ᱞᱮᱠᱟᱱᱟᱜ ᱜᱮ ᱢᱮᱱᱟᱜ ᱟᱠᱟᱫᱟ᱾
ᱚ ᱟᱪᱪᱷᱟ
ᱛᱟᱦᱚᱞᱮ ᱫᱚ ᱱᱤᱛᱚᱜ ᱫᱚ ᱛᱟᱸᱦᱮᱱ ᱠᱟᱱᱟ ᱡᱟ ᱡᱟᱦᱟᱸ ᱛᱤᱥᱫᱚ ᱦᱟᱸᱜ ᱦᱤᱡᱩᱜ ᱢᱮ ᱦᱟᱸᱜ ᱦᱟᱡᱟᱨ ᱫᱩᱣᱟᱹᱨᱤ ᱧᱮᱞ ᱫᱚ
ᱦᱳᱭ ᱟᱞᱮᱭᱟᱜ ᱰᱤᱭᱩᱴᱤ ᱯᱟᱲᱟᱜ ᱛᱟᱞᱮ ᱜᱮᱭᱟ ᱚᱱᱟ ᱚᱱᱛᱮ ᱠᱚᱨᱮ ᱜᱮ ᱢᱟᱱᱮ ᱚᱱᱟ ᱥᱩᱨ ᱠᱚᱨᱮ ᱜᱤ ᱢᱟᱡᱷᱮ ᱢᱟᱡᱷᱮ ᱪᱟᱞᱟᱜ ᱦᱩᱭᱩᱜ ᱜᱮᱭᱟ ᱛᱚ ᱩᱱᱟᱹᱜ ᱴᱟᱭᱤᱢ ᱠᱚ ᱤᱭᱟᱹᱛᱮ ᱵᱟᱞᱮ ᱪᱟᱞᱟᱣ ᱟᱠᱟᱱᱟ ᱧᱮᱧᱮᱞ᱾
ᱦᱩᱸ ᱤᱧ ᱚᱸᱰᱮ ᱜᱤᱧ ᱪᱟᱞᱟᱣ ᱟᱠᱟᱱᱟ ᱥᱮ ᱵᱟᱞᱮ ᱥᱟᱺᱜᱤᱧ ᱥᱮᱫ ᱫᱚ ᱟᱨ ᱵᱟᱹᱧ ᱪᱟᱞᱟᱣ ᱟᱠᱟᱱᱟ᱾
ᱟᱞᱮ ᱫᱚ ᱥᱟᱺᱜᱤᱧ ᱥᱟᱺᱜᱤᱧ ᱞᱮ ᱪᱟᱞᱟᱣ ᱵᱟᱲᱟ ᱟᱠᱟᱱᱟ ᱫᱩᱵᱟᱭ ᱠᱚ, ᱟᱨ ᱡᱟᱯᱟᱱ ᱱᱮᱯᱟᱞ ᱚᱱᱛᱮ ᱞᱮ ᱪᱟᱞᱟᱣ ᱵᱟᱲᱟ ᱟᱠᱟᱱᱟ᱾
ᱠᱟᱹᱢᱤ ᱦᱚᱲ ᱛᱚ ᱟᱯᱮ ᱫᱚ ᱟᱞᱮ ᱫᱚ ᱟᱱᱟᱴ ᱛᱷᱚᱲᱟ ᱟᱱᱟᱴ ᱮᱴᱸᱠᱮ ᱴᱚᱸᱬᱮ ᱦᱩᱭᱩᱜ ᱠᱷᱟᱹᱛᱤᱨ ᱛᱮ ᱵᱟᱞᱮ ᱪᱟᱞᱟᱣ ᱫᱟᱲᱮᱭᱟᱜ ᱠᱟᱱᱟ ᱵᱟᱨᱦᱮ ᱥᱮᱫ ᱫᱟᱲᱟᱱ ᱫᱚ
ᱟᱞᱮ ᱫᱚ ᱱᱚᱣᱟ ᱴᱤᱠᱤᱴ ᱠᱚᱢᱟ ᱯᱷᱨᱤ ᱜᱮ ᱛᱟᱞᱮᱭᱟ ᱟᱞᱮᱭᱟᱜ ᱢᱟ ᱚᱱᱟ ᱠᱷᱟᱹᱛᱤᱨ ᱪᱟᱞᱟᱣ ᱦᱩᱭ ᱟᱠᱟᱱᱟ ᱧᱮᱞ ᱦᱩᱭ ᱟᱠᱟᱱᱟ ᱚᱱᱟ ᱠᱚᱫᱚ ᱜᱚᱴᱟ ᱜᱮ᱾
ᱦᱮᱸ ᱡᱚᱛ ᱞᱮᱠᱟ ᱡᱟᱭᱜᱟ ᱨᱮᱢ ᱪᱟ ᱫᱟᱲᱮ ᱟᱠᱟᱫ ᱜᱮᱭᱟ ᱵᱮᱥ
ᱦᱚᱸ ᱫᱟᱬᱟᱣᱠᱫ ᱜᱤᱭᱟᱹᱧ
ᱦᱩ
ᱟᱨ ᱟᱢᱫᱚ ᱪᱮᱫ ᱫᱚᱢᱮᱢ ᱠᱩᱥᱤᱭᱟᱜ ᱜᱮᱭᱟ?
ᱟ
ᱪᱮᱫ ᱮᱢ ᱞᱟᱹᱭᱮᱫ ᱛᱟᱦᱮᱱᱟ?
ᱢᱮᱫᱴᱝ ᱤᱧᱟᱹᱜ ᱤᱪᱪᱷᱟᱹ ᱦᱚᱸ ᱢᱮᱱᱟᱜ ᱛᱤᱧ ᱜᱮᱭᱟ ᱥᱟᱺᱟᱹᱜᱤᱧ ᱥᱮᱫ ᱪᱟᱞᱟᱜ ᱛᱤᱥᱤᱧ ᱪᱟᱞᱟᱜ ᱠᱟᱱᱟ ᱦᱟᱸᱜ ᱚᱱᱟ ᱜᱮᱛᱚ ᱵᱟᱹᱧ ᱞᱟᱹᱭ ᱫᱟᱲᱮᱭᱟᱜ ᱠᱟᱱᱟ ᱡᱟᱦᱟᱸ ᱛᱤᱥ ᱫᱚ ᱦᱟᱸᱜ ᱤᱧ ᱪᱟᱞᱟᱜ ᱜᱮᱭᱟ
ᱢᱟᱱᱮ ᱩᱛᱩ ᱥᱚᱵᱡᱤ ᱠᱚ ᱢᱩᱫ ᱢᱩᱫᱽᱨᱮ ᱪᱮᱫ ᱩᱛᱩᱢ ᱠᱩᱥᱤᱭᱟᱜ ᱜᱮᱭᱟ ᱡᱤᱞ ᱠᱚᱼᱼ ᱡᱟᱦᱟᱱᱟᱜ ᱪᱮᱫ ᱡᱤᱞᱮ ᱮᱢ ᱠᱩᱥᱤᱭᱟᱜ ᱜᱮᱭᱟ?
ᱤᱧ ᱫᱚ ᱦᱟᱹᱠᱩ ᱡᱤᱞ ᱤᱧ ᱠᱩᱥᱤᱭᱟᱜ ᱜᱮᱭᱟ ᱟᱨ ᱡ ᱢᱟᱱᱮ ᱦᱮᱸ ᱚᱱᱟ ᱠᱚᱫᱚ ᱟᱨ ᱯᱩᱞᱴᱤ ᱫᱚ ᱵᱟᱹᱧ ᱡᱚᱢ ᱠᱚᱜᱮᱭᱟ ᱫᱮᱥᱤ ᱥᱤᱢ ᱫᱚᱧ ᱡᱚᱢ ᱠᱚᱜᱮᱭᱟ ᱟᱵᱟᱨ
ᱚ ᱟᱪᱪᱷᱟ ᱦᱳᱭ ᱯᱩᱞᱴᱤ ᱡᱚᱢ ᱫᱚ ᱵᱟᱭ ᱵᱮᱥᱟ᱾ ᱤᱧ ᱫᱚ ᱰᱟᱹᱝᱨᱤ ᱡᱤᱞ ᱥᱩᱠᱨᱤ ᱡᱤᱞ ᱢᱮᱨᱚᱢ ᱡᱤᱞᱼ ᱠᱟᱰᱟ ᱡᱤᱞ ᱚᱱᱟ ᱠᱚᱧ ᱡᱚᱢᱜᱮᱭᱟ᱾
ᱚ ᱟᱨ ᱥᱚᱵᱡᱤ ᱠᱚᱫᱚ?
ᱥᱚᱵᱡᱤ ᱫᱤ ᱥᱚᱵᱡᱤ ᱫᱚ ᱵᱟᱧ ᱵᱮᱥ ᱵᱟᱹᱧ ᱵᱩᱡᱷᱟᱹᱣ ᱜᱮᱭᱟ ᱤᱧ ᱫᱚ ᱚᱱᱟ ᱡᱤᱞ ᱜᱮ ᱵᱮᱥᱤᱧ ᱵᱩᱡᱷᱟᱹᱣᱟ᱾ ᱟᱞᱮ ᱫᱚ ᱡᱚᱛᱚ ᱞᱮᱠᱟᱱᱟᱜ ᱡᱮᱞ ᱞᱮ ᱡᱚᱢ ᱜᱮᱭᱟ᱾
ᱮᱛᱮ ᱯᱨᱟᱭ ᱜᱮ ᱵᱟᱥᱮ ᱡᱤᱞ ᱠᱚᱯᱮ ᱡᱚᱢ ᱜᱮᱭᱟᱼᱟ
ᱦᱳᱭ ᱰᱟᱹᱝᱨᱤ ᱡᱤᱞ ᱫᱚ ᱯᱨᱟᱭ ᱜᱮᱞᱮ ᱡᱚᱢᱟ ᱚᱱᱟᱫᱚ ᱟᱹᱰᱤ ᱵᱮᱥ ᱵᱩᱡᱷᱟᱹᱜᱼᱟ ᱰᱟᱹᱝᱨᱤ ᱡᱤᱞ ᱫᱚ᱾
ᱦᱳᱭ
ᱟᱞᱮ ᱫᱚ ᱵᱟᱞᱮ ᱠᱤᱨᱤᱧ ᱜᱮᱭᱟ ᱩᱱᱟᱹᱜ ᱫᱚ ᱟᱞᱮᱨᱮᱱ ᱫᱚ ᱪᱟᱥ ᱟᱠᱟᱫ ᱠᱚᱜᱮᱭᱟ ᱯᱳᱚᱞᱴᱨᱤ ᱢᱤᱫᱴᱮᱡ ᱢᱮᱱᱟᱜ ᱛᱟᱞᱮ ᱥᱤᱢᱞᱮ ᱪᱟᱥ ᱟᱠᱟᱫ ᱠᱚᱜᱮᱭᱟ᱾
ᱟᱯᱮ ᱫᱚ ᱯᱚᱞᱴᱨᱤ ᱯᱷᱨᱟᱢ ᱢᱮᱱᱟᱜ ᱛᱟᱯᱮᱭᱟ ᱥᱮᱪᱮᱫ? ᱥᱮ ᱵᱚᱭᱞᱟ ᱨᱮ ᱯᱮ ᱪᱟᱥ ᱠᱚᱣᱟ ᱤᱭᱟᱹ ᱫᱮᱥᱤ ᱥᱤᱢ ᱯᱮ ᱪᱟᱥ ᱠᱚᱣᱟ
ᱦᱳᱭ ᱫᱮᱥᱤ ᱥᱤᱢ ᱜᱤ ᱞᱮ ᱪᱟᱥ ᱠᱚᱣᱟ ᱟᱨ ᱥᱚᱵᱽᱡᱤ ᱠᱚᱢᱟ ᱢᱮᱱᱟᱜ ᱛᱟᱞᱮ ᱜᱤ ᱚᱸᱰᱮ ᱜᱮ ᱵᱟᱡᱟᱨ ᱠᱷᱚᱡ ᱫᱚ ᱵᱟᱞᱮ ᱠᱤᱨᱤᱧ ᱜᱮᱭᱟ ᱚᱸᱰᱮ ᱠᱷᱚᱡ ᱜᱤ ᱚᱱᱟᱛᱮᱜᱤ ᱟᱞᱮᱭᱟᱜ ᱫᱚ ᱦᱩᱭᱩᱜ ᱛᱟᱞᱮ ᱜᱮ ᱟᱨ ᱦᱤᱡᱩᱜᱼᱟ ᱯᱟᱥ ᱪᱟᱜ ᱚᱲᱟᱜ ᱠᱚᱨᱮᱱ ᱠᱚ ᱦᱤᱡᱩᱜ ᱜᱮᱭᱟ ᱩᱱᱠᱩ ᱦᱚᱸᱠᱚ ᱤᱫᱤ ᱠᱚᱜᱮᱭᱟ᱾ ᱥᱚᱵᱽᱡᱤ ᱦᱚᱸᱠᱚ ᱤᱫᱤᱭᱟ ᱥᱤᱢ ᱠᱚᱦᱚᱸᱠᱚ ᱠᱤᱨᱤᱧ ᱤᱫᱤ ᱠᱚ ᱜᱤᱭᱟ ᱚᱸᱰᱮ ᱠᱷᱚᱱ ᱜᱮ
ᱚ ᱛᱟᱦᱚᱞᱮ ᱛᱷᱚᱲᱟ ᱠᱟᱹᱴᱤᱡ ᱧᱚᱜ ᱵᱤᱡᱽᱱᱮᱥ ᱦᱮᱱᱟᱜᱱᱟᱜ ᱛᱟᱯᱮᱭᱟ ᱵᱤᱡᱽᱱᱮᱥ
ᱦᱩᱸ ᱦᱩᱸ ᱱᱟᱚ ᱛᱮ ᱵᱟᱨᱦᱮ ᱠᱚᱦᱚᱸ ᱵᱞᱮ ᱪᱟᱞᱟᱣ ᱫᱟᱲᱮᱭᱟᱜ ᱠᱟᱱᱟ ᱫᱟᱬᱟᱱ ᱠᱚᱦᱚᱸ ᱩᱱᱠᱩ ᱯᱤᱪᱷᱟᱹ ᱨᱮᱜᱤ ᱛᱚ ᱛᱮ ᱞᱟᱜᱟᱜᱚᱜ
ᱦᱮᱸ ᱦᱮᱸ ᱦᱮᱸ ᱦᱮᱸ ᱚᱱᱟ ᱚᱱᱟ ᱥᱤᱢ ᱠᱚ ᱟᱠᱷᱨᱤᱧ ᱛᱮᱦᱚᱸ ᱵᱷᱟᱜᱤ ᱯᱚᱭᱥᱟᱹ ᱧᱟᱢᱚᱜ ᱜᱮᱭᱟ ᱛᱚ ᱚᱱᱟ ᱦᱚᱸ
ᱦᱳᱭ ᱦᱩᱸ ᱟᱭᱢᱟ ᱟᱭᱢᱟ ᱠᱚ ᱫᱟᱢᱚᱜ ᱜᱮᱭᱟ ᱚᱭ ᱫᱮᱥᱤ ᱥᱤᱢ ᱦᱚᱸ
ᱦᱮᱸ ᱯᱟᱸᱪᱥᱚ ᱪᱷᱚᱥᱚ ᱴᱟᱠᱟ ᱚᱱ ᱚᱱᱠᱟ ᱟᱞᱮ ᱦᱚᱸᱞᱮ ᱦᱟᱛᱟᱣ ᱠᱚᱜᱮᱭᱟ ᱟᱞᱮ ᱢᱟ ᱡᱚᱛᱚ ᱜᱤ ᱠᱤᱨᱤᱧ ᱵᱷᱚᱨᱥᱟ
ᱠᱚᱜᱤᱭᱟ ᱦᱟᱴ ᱠᱚᱞᱮ ᱤᱫᱤ ᱠᱚᱜᱤᱭᱟ ᱫᱮᱥᱤ ᱥᱤᱢ ᱠᱚ ᱚᱸᱰᱮ ᱟᱹᱷᱨᱤᱧ ᱞᱮ ᱤᱫᱤ ᱠᱚᱜᱤᱭᱟ᱾ ᱟᱞᱮᱥᱮᱫ ᱨᱤᱜᱤ ᱦᱟᱴ ᱵᱟᱹᱭᱥᱟᱹᱜ ᱜᱮᱭᱟ ᱚᱸᱰᱮ ᱜᱮᱞᱮ ᱤᱫᱤ ᱠᱚᱜᱮᱭᱟ᱾ ᱥᱚᱵᱽᱡᱤ ᱠᱚᱞᱮ ᱤᱫᱤᱭᱟ ᱟᱨ ᱤᱭᱟᱹ ᱠᱚ ᱥᱤᱢ ᱠᱚ
ᱟᱨ ᱜᱟᱹᱰᱭᱟᱹ ᱢᱮᱱᱟᱜ ᱛᱟᱞᱮ ᱜᱮᱭᱟ ᱟᱫᱚ ᱚᱸᱰᱮ ᱦᱟᱜ ᱦᱟᱹᱠᱩ ᱠᱚᱞᱮ ᱪᱟᱥ ᱠᱚᱜᱭᱟ᱾
ᱦᱮᱸ ᱛᱤᱱᱟᱹᱜ ᱜᱟᱡ ᱜᱟᱹᱰᱭᱟᱹ ᱦᱮᱱᱟᱜ ᱛᱟᱯᱮᱭᱟ ᱛᱤᱱᱟᱹᱜ ᱜᱟᱡ ᱜᱟᱹᱰᱭᱟᱹ ᱦᱮᱱᱟᱜ ᱛᱟᱯᱮᱭᱟ᱾
ᱵᱟᱨᱭᱟ ᱜᱟᱹᱰᱭᱟᱹ ᱢᱮᱱᱟᱜ ᱛᱟᱞᱮᱭᱟ ᱟᱞᱮᱭᱟᱜ ᱫᱚ
ᱚ
ᱚᱸᱰᱮ ᱜᱮ
ᱦᱮᱸ ᱟᱨ ᱩᱞ ᱫᱟᱨᱮ ᱠᱚ ᱢᱮᱱᱟᱜ ᱛᱟᱯᱮᱭᱟ ᱥᱮ ᱵᱟᱝ ᱵᱟᱜᱟᱱ ᱠᱚ
ᱦᱚᱸ ᱩᱞ ᱵᱟᱜᱟᱱ ᱢᱮᱱᱟᱜ ᱛᱟᱞᱮ ᱜᱮᱭᱟ ᱩᱞ ᱵᱟᱜᱟᱱ ᱠᱚ ᱠᱟᱭᱨᱟ ᱵᱟᱜᱟᱱ ᱞᱤᱪᱩ ᱵᱟᱜᱟᱱ ᱚᱱᱟ ᱠᱚ ᱢᱮᱱᱟᱜ ᱛᱟᱞᱮ ᱜᱮᱭᱟ᱾
ᱛᱟᱦᱚᱞᱮ ᱢᱟ ᱯᱩᱭᱥᱟᱹ ᱢᱟ ᱵᱷᱟᱜᱤ ᱜᱤ ᱦᱩᱭᱩᱜ ᱛᱟᱯᱮ ᱜᱮᱭᱟ ᱛᱚᱵᱮ ᱠᱷᱟᱱ ᱢᱟ
ᱦᱩᱸ
ᱚᱱᱟ ᱠᱚ ᱟᱹᱠᱷᱨᱤᱧ ᱠᱟᱛᱮᱫ ᱜᱮᱢᱟ ᱟᱭᱢᱟ ᱯᱩᱭᱥᱟᱹ ᱚᱨᱡᱚᱱᱚᱜᱼᱟ᱾
ᱦᱮᱸ
ᱟᱪᱪᱷᱟ ᱩᱞ ᱫᱚ ᱪᱮᱫ ᱩᱞ ᱫᱚ ᱪᱮᱫ ᱥᱤᱡ ᱥᱤᱡᱤᱱ ᱨᱮ ᱦᱩᱭᱩᱜᱼᱟ ᱩᱱᱫᱚ ᱪᱮᱫ ᱥᱤᱡᱤᱱ ᱜᱮ ᱦᱩᱭᱩᱜᱼᱟ ᱚᱱᱟᱢ ᱞᱟᱹᱭ ᱫᱟᱲᱮᱜᱼᱟ ᱦᱩᱸ
ᱩᱱ ᱫᱚ ᱱᱚᱜᱼᱚᱭ ᱢᱟ ᱚᱱᱮ
ᱢᱟᱱᱮ ᱟᱯᱮᱭᱟᱜ ᱫᱚ ᱱᱚᱣᱟ ᱱᱮᱛᱟᱨ ᱡᱟᱦᱟᱸ ᱱᱮᱛᱟᱨ ᱢᱟ ᱩᱞ ᱥᱤᱡᱤᱱ ᱯᱟᱨᱚᱢ ᱱᱟ ᱱᱚᱜ ᱼᱚᱭ ᱦᱚᱞᱟ ᱢᱟᱱᱫᱷᱮᱨ ᱜᱮ
ᱦᱩᱸ ᱟᱞᱮ ᱫᱚ ᱵᱟᱨᱚ ᱵᱟᱨᱚ ᱢᱟᱥ ᱦᱚᱸ ᱢᱮᱱᱟᱜ ᱛᱟᱞᱮ ᱜᱮᱭᱟ ᱥᱮ ᱟᱨ ᱤᱭᱟᱹ ᱦᱚᱸ
ᱚᱱᱟᱜᱤᱧ ᱞᱟᱹᱭᱟ ᱵᱟᱨᱚ ᱢᱟᱥ ᱩᱞ ᱥᱮ ᱢᱤᱫ ᱥᱤᱡᱤᱱ ᱨᱮᱱᱟᱜ
ᱵᱟᱝ ᱵᱟᱨᱚ ᱢᱟᱥ ᱦᱚᱸ ᱢᱮᱱᱟᱜ ᱛᱟᱞᱮᱭᱟ ᱟᱨ ᱢᱤᱫ ᱥᱤᱡᱤᱱ ᱨᱮᱱᱟᱜ ᱦᱚᱸ ᱢᱮᱱᱟᱜ ᱛᱟᱞᱮᱭᱟ᱾
ᱚ ᱟᱪᱪᱷᱟ
ᱟᱨ ᱱᱤᱛ ᱱᱤᱛ ᱟᱨ ᱚᱱᱟ ᱠᱚᱦᱚᱸᱞᱮ ᱤᱫᱤ ᱜᱮᱭᱟ ᱵᱟᱡᱟᱨ ᱠᱚᱨᱮ ᱢᱮᱛᱟᱹᱜ ᱯᱮ ᱵᱷᱟᱜᱮ ᱜᱤ ᱫᱟᱢᱚᱜ ᱜᱮᱭᱟ᱾
ᱦᱮᱸ ᱢᱟᱱᱮ ᱚᱥᱤᱡᱤᱱ ᱨᱮ ᱡᱟᱦᱟᱸ ᱠᱚ ᱩᱞ ᱠᱩ ᱟᱹᱠᱷᱨᱤᱧ ᱞᱮᱠᱷᱟᱱ ᱫᱚ ᱵᱷᱟᱜᱤ ᱜᱤ ᱫᱟᱢᱚᱜ ᱜᱮᱭᱟ᱾ ᱯᱚᱨᱚᱯᱷᱤᱴ ᱦᱩᱭᱩᱜ ᱜᱮᱭᱟ᱾ ᱟᱨ, ᱵᱟᱯᱞᱟ ᱠᱚᱫᱚ ᱵᱟᱯᱞᱟ ᱟᱠᱟᱱᱟᱢ ᱥᱮ ᱵᱟᱝ ᱛᱚᱵᱮ?
ᱟᱹᱣᱨᱤ ᱵᱟᱹᱧ ᱵᱟᱯᱞᱟ ᱟᱠᱟᱱᱟ, ᱵᱟᱯᱞᱟᱜ ᱟᱹᱧ ᱦᱟᱸᱜ ᱾ ᱱᱤᱛᱚᱜ ᱫᱚ ᱵᱟᱝ, ᱫᱮᱨᱤ ᱧᱚᱜᱚᱜᱼᱟ ᱠᱟᱹᱴᱤᱡ ᱾ ᱟᱨ, ᱟᱢ ᱫᱚᱢ ᱵᱟᱯᱞᱟ ᱟᱠᱟᱱᱟ ᱥᱮ ᱵᱟᱝ?
ᱟᱹᱣᱨᱤ, ᱤᱧ ᱢᱟ. ᱧ ᱵᱟᱯᱞᱟᱜ ᱞᱟᱹᱜᱤᱫᱼᱟ, ᱦᱟᱱᱮ ᱦᱤᱡᱩᱜ ᱵᱚᱪᱷᱚᱨ ᱛᱤᱧ ᱦᱟᱜ, ᱥᱟᱨ ᱥᱟᱹᱜᱩᱱ ᱫᱤᱱ ᱫᱚ ᱾ ᱧᱮᱞ ᱴᱷᱤᱠᱜᱮᱭᱟ ᱞᱮ ᱵᱚᱞᱮ, ᱧᱮᱯᱮᱞ ᱡᱚᱛᱚ ᱜᱮ ᱦᱩᱭ ᱟᱠᱟᱱᱟ ᱾ ᱵᱟᱥ ᱵᱟᱯᱞᱟ ᱜᱮ ᱵᱟᱠᱤ ᱦᱮᱱᱟᱜᱼᱟ ᱾
ᱦᱩᱸᱻ,
ᱟᱫᱚ ᱦᱤᱡᱩᱜ ᱵᱚᱪᱷᱚᱨ ᱦᱩᱭᱩᱜᱼᱟ, ᱚᱱᱟ ᱫᱚ ᱾
ᱤᱝ, ᱵᱷᱟᱜᱤ ᱛᱚᱵᱮ ᱟᱹᱰᱤ ᱱᱟᱯᱟᱭ ᱠᱟᱛᱷᱟ ᱛᱚ ᱾
ᱦᱳᱭ ᱾
ᱛᱟᱦᱚᱞᱮ, ᱱᱤᱛᱚᱜ ᱫᱚᱠᱚ ᱡᱟᱹᱯᱤᱫ ᱵᱟᱲᱟ ᱠᱮᱫᱟ, ᱥᱮ ᱚᱲᱟᱜ ᱠᱚᱨᱮ ᱾
ᱚᱲᱟᱜ ᱨᱮᱢᱟ ᱵᱟᱹᱱᱩᱜ ᱧᱟ, ᱱᱤᱛᱚᱜ ᱫᱚ ᱚᱯᱷᱤᱥ ᱨᱮᱜᱮ, ᱟᱫᱚ ᱡᱟᱹᱯᱤᱫ ᱟᱠᱟᱫᱟ ᱠᱚ ᱾ ᱡᱚᱛᱚ ᱦᱚᱲ ᱜᱮ, ᱟᱨ ᱡᱟᱦᱟᱸᱭ ᱠᱚᱣᱟᱜ ᱫᱚ ᱱᱤᱛᱚᱜ ᱰᱤᱣᱴᱤ ᱯᱟᱲᱟᱣ ᱟᱠᱟᱱᱟ, ᱩᱱᱠᱩ ᱫᱚ ᱰᱤᱣᱴᱤ ᱠᱚ ᱪᱟᱞᱟᱣ ᱟᱠᱟᱱᱟ ᱾
ᱦᱩᱸᱻ, ᱮᱸᱦ, ᱛᱟᱦᱚᱞᱮ ᱫᱚ ᱦᱟᱸᱜ, ᱟᱞᱮᱥᱮᱫ ᱦᱚᱸ ᱦᱤᱡᱩᱜ ᱢᱮ ᱦᱟᱸᱜ, ᱫᱟᱬᱟ ᱦᱟᱡᱟᱣ ᱫᱩᱣᱟᱹᱨ ᱧᱮᱞ ᱠᱚ ᱾
ᱦᱳᱭ, ᱟᱨ ᱪᱮᱜ ᱟᱢᱮᱢ, ᱦᱳᱭ ᱾ ᱟᱨ, ᱟᱢᱮᱢ ᱢᱚᱱᱮᱭᱮᱫ ᱠᱷᱟᱱ ᱡᱩᱫᱤ ᱥᱟᱺᱜᱤᱧ ᱥᱟᱺᱜᱤᱧ
ᱠᱩ ᱤᱫᱤ ᱢᱮᱭᱟ ᱦᱟᱹᱠᱩ ᱠᱚ, ᱥᱤᱢ ᱠᱚ ᱢᱮᱱᱟᱜ, ᱠᱚᱛᱟᱞᱮᱭᱟ ᱤᱫᱤ ᱠᱚᱢ ᱾
ᱛᱚᱵᱮ ᱠᱷᱟᱱ ᱢᱟ ᱾ ᱟᱢᱦᱚᱸ ᱡᱩᱫᱤ, ᱥᱟᱺᱜᱤᱧ ᱥᱟᱺᱜᱤᱧ ᱤᱪᱪᱷᱟᱹ ᱦᱮᱱᱟᱜ ᱛᱟᱢᱟ ᱪᱟᱞᱟᱜ ᱨᱮᱱᱟᱜ, ᱛᱟᱦᱞᱮ ᱤᱧ ᱥᱟᱶ ᱠᱚᱱᱴᱟᱠᱴᱴ ᱫᱟᱲᱮᱭᱟᱜ ᱟᱢ, ᱢᱟᱱᱮ ᱤᱫᱤ ᱢᱤᱭᱟᱹᱧ ᱤᱧᱟᱹᱜ ᱴᱤᱠᱤᱴ ᱛᱮ ᱾
ᱮ ᱛᱚᱵᱮᱧ ᱪᱟᱞᱟᱜ ᱜᱮᱭᱟ ᱦᱟᱸᱦ ᱾ ᱡᱚᱛᱚᱣᱟᱜ ᱤᱭᱟᱹ ᱢᱤᱞᱮ, ᱚᱲᱟᱜ ᱨᱮᱱ ᱦᱚᱲ ᱠᱚᱦᱚᱸ ᱤᱫᱤ ᱠᱚ ᱦᱩᱭᱩᱜᱼᱟ ᱾ ᱚᱠᱟ ᱛᱮᱦᱚᱸ ᱫᱟᱬᱟᱱ ᱫᱚ ᱵᱟᱞᱮ ᱪᱟᱞᱟᱣ ᱟᱠᱟᱱᱟ ᱥᱮ, ᱱᱚᱰᱮ ᱟᱞᱮ ᱱᱚᱰᱮ ᱠᱚᱨᱮ ᱜᱮᱞᱮ ᱪᱟᱞᱟᱣᱼᱟ ᱾ ᱟᱫᱚ ᱥᱟᱺᱜᱤᱧ ᱥᱮᱫ ᱫᱚ ᱵᱟᱞᱮ ᱪᱟᱞᱟᱣ ᱠᱟᱱᱟ ᱥᱮ, ᱟᱫᱚ ᱪᱟᱞᱟᱜ ᱦᱩᱭᱩᱜ-ᱟ ᱾
ᱦᱚ ᱦ ᱦᱚᱭ ᱾
ᱚᱱᱟ ᱠᱚ ᱢᱮᱱᱟᱜ ᱛᱮᱭᱟ ᱥᱮ, ᱥᱤᱢ ᱠᱚ ᱢᱮᱱᱟᱜ ᱠᱚᱣᱟ, ᱚᱱᱟ ᱠᱚᱨᱮᱧ ᱧᱮᱞ ᱵᱟᱲᱟᱭᱮᱫ ᱠᱚᱣᱟ ᱥᱮ ᱵᱟᱝ? ᱪᱟᱥ ᱠᱟᱹᱢᱤ ᱠᱚᱦᱚᱸ ᱢᱮᱱᱟᱜ ᱛᱟᱞᱮᱭᱟ ᱥᱮ ᱾ ᱚᱱᱟᱛᱮ ᱥᱟᱺᱜᱤᱧ ᱥᱮᱫ, ᱵᱟᱞᱮ ᱪᱟᱞᱟᱣ ᱫᱟᱲᱮᱭᱟᱜ ᱠᱟᱱᱟ ᱫᱟᱲᱟᱱ ᱠᱚ, ᱪᱮᱠᱟᱢ ᱵᱟᱹᱜᱤ ᱠᱟᱛᱮᱜ ᱮᱢ ᱪᱟᱞᱟᱜ-ᱟ ᱾
ᱦᱳᱭ, ᱢᱮᱨᱚᱢ ᱠᱚᱦᱚᱸ ᱛᱚ ᱟᱡ ᱟᱭᱢᱟ ᱯᱩᱭᱥᱟᱹ, ᱢᱮᱨᱚᱢ ᱠᱚ ᱟᱹᱥᱩᱞ ᱞᱮᱠᱚ ᱠᱷᱟᱱᱮᱢ ᱾ ᱥᱩᱠᱨᱤ ᱠᱚ
ᱚᱲᱟᱜ ᱦᱚᱸ ᱵᱮᱥᱤ ᱦᱚᱲ ᱫᱚ ᱵᱟᱹᱱᱩᱜ ᱞᱮᱭᱟ ᱥᱮ, ᱚᱱᱟᱛᱮ ᱵᱟᱞᱮ ᱪᱟᱞᱟᱣ ᱫᱟᱲᱮᱜ ᱠᱟᱱᱟ ᱾ ᱥᱟᱺᱜᱤᱧ ᱯᱮᱦᱚᱸ
ᱦᱩᱸ
ᱛᱟᱦᱚᱞᱮ ᱫᱚ ᱪᱟᱞᱟᱣ ᱦᱩᱭᱩᱜ-ᱟ ᱛᱚᱵᱮ, ᱟᱢ ᱥᱟᱞᱟᱜ ᱜᱮ ᱦᱟᱸᱜ ᱤᱧ ᱠᱚᱱᱴᱮᱠᱟ ᱾
ᱦᱳᱭ ᱠᱚᱱᱴᱮᱠ ᱱᱟᱦᱟᱸᱜ ᱤᱧ ᱥᱟᱞᱟᱜ, ᱪᱟᱞᱟᱜ ᱤᱫᱤᱹᱢᱤᱭ. ᱧ ᱛᱚᱵᱮ, ᱛᱚᱵᱮ ᱠᱷᱟᱱ ᱾ ᱟᱨ, ᱚᱠᱛᱚ ᱦᱚᱸᱢᱟ ᱦᱩᱭ ᱤᱫᱤᱜ ᱠᱟᱱᱟ ᱮᱸᱰᱮᱠᱷᱟᱱ ᱠᱚᱞ ᱢᱟ ᱜᱮᱫᱚᱜ-ᱟ ᱦᱟᱸᱜ ᱾
ᱦᱳᱭ, ᱛᱚᱵᱮ ᱤᱭᱟᱹ ᱴᱷᱤᱠ ᱜᱮᱭᱟ ᱛᱚᱵᱮ ᱤᱱᱟᱹ ᱜᱮᱞᱟᱝ ᱠᱟᱛᱷᱟ-ᱟ ᱛᱟᱦᱚᱞᱮ ᱾
ᱦᱳᱭ, ᱦᱩᱭ ᱞᱮᱱ ᱜᱮ ᱟᱫᱚ ᱦᱟᱸᱜ, ᱟᱡ ᱛᱮᱜᱮ ᱜᱮᱫᱚᱜ-ᱟ ᱦᱟᱸᱜ ᱾
ᱦᱮᱸ ᱴᱷᱤᱠ ᱜᱮᱭᱟ ᱛᱚᱵᱮ, ᱦᱮᱸ ᱾ ᱢᱟᱞᱟᱭ, ᱡᱚᱢ ᱵᱟᱲᱟ ᱠᱮᱫᱼᱟᱢ ᱥᱮ ᱵᱟᱝ?
ᱦᱮᱸ ᱡᱚᱢ ᱟᱠᱟᱜ ᱞᱮ ᱟᱞᱮ ᱫᱚ ᱮᱱᱟᱝ ᱨᱮᱜᱮ ᱿ ᱟᱨ ᱟᱯᱮ ᱫᱚ?
ᱟᱞᱮ ᱦᱚᱸᱞᱮ ᱡᱚᱢ ᱠᱮᱜ-ᱟ ᱾ ᱟᱫᱚ ᱚᱲᱟᱜ ᱨᱮᱱ ᱦᱚᱲ ᱫᱚᱠᱚ, ᱡᱟᱹᱯᱤᱫ ᱵᱟᱲᱟ ᱟᱠᱟᱜ-ᱟ ᱾
ᱦᱚᱭ ᱦᱳᱭ ᱚᱱᱠᱟ ᱜᱮ, ᱟᱨ ᱦᱚᱭᱞᱚᱝ ᱠᱚᱫᱚ ᱚᱠᱟᱞᱮᱠᱟ? ᱛᱟᱦᱮᱸ ᱠᱟᱱᱟ ᱛᱮᱦᱮᱧᱟᱜ ᱦᱚᱭᱞᱚᱝ ᱫᱚ ᱾
ᱮᱱᱟ, ᱦᱚᱞᱟ ᱫᱚ ᱴᱷᱤᱠ ᱜᱮ ᱛᱟᱦᱮᱸ ᱠᱟᱱᱟ ᱾
ᱦᱚᱭ ᱱᱚᱛᱮ ᱢᱟ ᱫᱟᱜ ᱡᱟᱹᱲᱤ ᱠᱮᱫᱟᱭ